ᱟᱡᱚᱢ
ᱦ ᱟᱫᱚ ᱛᱟᱦᱚᱞᱮ ᱱᱚᱝᱠᱟ ᱞᱮᱠᱟ ᱥᱮᱨᱮᱧ ᱟᱫᱚ ᱱᱚᱜᱼᱚᱸᱚᱭ ᱛᱳ ᱦᱩᱲᱩ ᱢᱟᱱᱣᱟ ᱢᱟ ᱪᱟᱞᱟᱜ ᱠᱟᱱᱟ ᱟᱥᱟᱲ ᱪᱟᱞᱟᱜ ᱠᱟᱱᱟ ᱾ ᱪ ᱥᱮ
ᱥᱟᱱ ᱵᱚᱸᱜᱟ ᱵᱚᱞᱚᱣᱟ ᱟᱠᱟᱱᱟ ᱱᱤᱛᱚᱜ ᱫᱚ ᱾
ᱫᱟᱸᱥᱟᱭ ᱛᱟᱯᱚᱨᱮ ᱫᱟᱸᱟᱭ ᱵᱷᱟᱫᱚᱨ ᱯᱚᱨᱮ ᱫᱟᱸᱟᱭ ᱦᱤᱡᱩᱜᱼᱟ ᱾ ᱛᱟᱦᱚᱞᱮ ᱫᱚ ᱫᱟᱸᱥᱟᱭ ᱠᱚᱫᱚ ᱮᱱᱮᱡ ᱠᱚᱫᱚ ᱪᱮᱫ ᱞᱮᱠᱟ ᱠᱚ ᱮᱱᱮᱡ ᱜᱮᱭᱟ ᱥᱮ ᱵᱟᱝᱟ?
ᱦᱮᱸ ᱫᱟᱸᱟᱭ ᱫᱚ ᱮᱱᱮᱡ ᱜᱮᱭᱟ ᱠᱚ ᱫᱟᱸᱟᱭ ᱵᱚᱸᱜᱟ ᱫᱚ ᱫᱟᱸ ᱟ ᱮᱱᱮᱡ ᱜᱮᱭᱟ ᱠᱚ ᱟᱯᱮᱥᱮᱱ ᱮᱱᱮᱡ ᱜᱮᱭᱟ ᱠᱚ ᱥᱮ ᱵᱟᱝᱜᱮ?
ᱦᱮᱸ ᱟᱞᱮ ᱥᱮᱫ ᱦᱚᱸ ᱮᱱᱮᱡ ᱫᱤᱭᱟ ᱠᱚ ᱦᱮᱸ ᱾
ᱟᱨ ᱟᱯᱮ ᱥᱮᱱ ᱫᱚ ᱛᱟᱦᱚᱸ ᱞᱮ ᱢᱟᱱᱮ ᱠᱟᱨᱟᱢ ᱠᱚᱫᱚ ᱦᱩᱭᱩᱜ ᱜᱮᱭᱟ ᱥᱮ ᱵᱟᱝ ᱜᱮ?
ᱠᱟᱨᱟᱢ ᱫᱚ ᱟᱞᱮ ᱦᱚᱸᱜ ᱱᱟ ᱴᱚᱴᱷᱟ ᱨᱮᱫᱚ ᱦᱩᱭ ᱫᱚ ᱵᱟᱝ ᱦᱩᱭᱩᱜᱼᱟ ᱛᱚᱵᱮ ᱟᱞᱮ ᱠᱷᱚᱡ ᱢᱚᱴ ᱢᱩᱩᱴᱤ ᱢᱚᱬᱮ ᱠᱤᱞᱳᱢᱤᱴᱟᱨ ᱚᱱᱛᱮ ᱵᱤᱨ ᱫᱤᱥᱚᱢ ᱥᱮᱫ ᱵᱮᱱ ᱪᱟᱞᱟᱣ ᱞᱮᱱᱠᱷᱟᱱᱡ ᱚᱱᱛᱮ ᱫᱚ ᱦᱩᱭᱩᱜ ᱜᱮᱭᱟ ᱾ ᱚᱱᱟ ᱠᱚᱨᱮ ᱫᱚ ᱢᱟᱱᱮ ᱱᱚᱣᱟ ᱠᱚᱨᱮ ᱫᱚ ᱚᱱᱟ ᱟᱹᱛᱩ ᱠᱟᱨᱟᱢ ᱠᱚᱫᱚ ᱵᱟᱝ ᱧᱮᱞᱚᱜᱼᱟ ᱱᱚᱣᱟ ᱡᱟᱦᱟᱸ ᱫᱚ ᱩᱥ ᱥᱟᱹᱛ ᱠᱟᱨᱟᱢ ᱦᱮᱸᱥᱮ ᱡᱟᱦᱟᱸᱭ ᱢᱤᱫ ᱦᱚᱲᱚᱲ ᱚᱲᱟᱜ ᱟᱭ ᱱᱤᱡ ᱡᱮ ᱚᱲᱟᱜ ᱡᱟᱦᱟᱸ ᱨᱮ ᱠᱟᱨᱟᱢ ᱵᱚᱸᱜᱟᱭ ᱩᱥᱟᱹᱟᱹᱜ ᱠᱟᱱᱟᱭ ᱵᱥᱟᱹᱫ ᱠᱟᱨᱟᱢ ᱡᱟᱦᱟᱸ ᱠᱚ ᱞᱟᱹᱭᱟ ᱚᱱᱟ ᱠᱚᱫᱚ ᱧᱮᱞᱚᱜ ᱜᱮᱭᱟ ᱢᱤᱫ ᱵᱟᱨ ᱟᱹᱛᱩ ᱠᱚᱨᱮ ᱦᱮᱸ ᱾
ᱵᱟᱝ ᱱᱚᱣᱟ ᱟᱞᱮ ᱠᱚᱨᱮ ᱫᱚ ᱡᱮᱢᱚᱱ ᱠᱟᱨᱟᱢ ᱦᱩᱭᱩᱜ ᱜᱮᱭᱟ ᱾
ᱦ
ᱢᱟᱱᱮ ᱡᱟᱦᱟᱸ ᱫᱚ ᱡᱟᱣᱟ ᱠᱟᱨᱟᱢ ᱠᱚ ᱢᱮᱱᱟ ᱜᱚᱴᱟ ᱟᱛᱳ ᱨᱮᱱ ᱠᱩᱲᱤ ᱜᱤᱫᱽᱨᱟᱹ ᱠᱚᱛᱮ ᱡᱟᱦᱟᱸ ᱠᱚ ᱦᱟᱹᱨᱟ᱾
ᱦᱮᱸᱻᱦᱮᱸᱻ᱾
ᱚᱝᱠᱟ ᱧᱮᱞᱚᱜ ᱜᱮ ᱵᱟᱨ ᱵᱟᱨ ᱪᱚᱠᱷᱚᱡ ᱛᱮᱠᱚ ᱠᱟᱨᱟᱢᱟ ᱢᱟᱱᱮ ᱵᱟᱨ ᱫᱷᱟᱣ ᱛᱮ ᱢᱤᱫᱴᱮᱱ ᱫᱚ ᱡᱟᱦᱟᱸᱭ ᱤᱸᱫᱮ ᱫᱤᱠᱩ ᱫᱚ ᱡᱟᱦᱟᱸᱭ ᱤᱸᱫᱮ ᱪᱷᱟᱛᱟ ᱠᱚ ᱠᱚ ᱵᱤᱫᱟ ᱥᱮ, ᱛᱚᱠᱷᱚᱱ ᱢᱤᱫ ᱫᱷᱟᱣ ᱠᱚ ᱠᱟᱨᱟᱢ ᱜᱮᱭᱟ ᱟᱨ ᱚᱠᱟ ᱚᱠᱟ ᱟᱛᱳ ᱠᱚᱨᱮ ᱫᱚ ᱢᱟᱱᱮ ᱡᱟᱹᱛᱤᱭᱟᱹ ᱠᱚ ᱢᱮᱛᱟᱜ ᱜᱮᱭᱟ ᱩᱱ ᱥᱩᱢᱟᱹᱭ ᱦᱚᱸᱠᱚ ᱠᱟᱨᱟᱢ ᱜᱮᱭᱟ ᱠᱚ
ᱦᱩᱸ--᱾ ᱦᱮᱸᱻ᱾ ᱵᱟᱝ ᱡᱟᱦᱟᱸ ᱠᱟᱨᱟᱢ ᱡᱟᱦᱟᱸᱟᱢ ᱞᱟᱹᱭ ᱠᱮᱫᱟ ᱦᱮ ᱠᱟᱨᱟᱢ ᱠᱚᱫᱚ ᱚᱱᱠᱟ ᱞᱮᱠᱟ ᱫᱚ ᱵᱟᱝ ᱦᱩᱭᱩᱜᱼᱟ, ᱩᱱᱟᱹᱟᱴᱠᱟ ᱫᱚ ᱟᱞᱮ ᱦᱮᱡ ᱮᱱᱟ ᱢᱚᱴᱟᱢᱩᱴᱤ ᱢᱚᱬᱮ ᱛᱩᱨᱩᱭ ᱠᱤᱞᱳᱢᱤᱴᱟᱨ ᱢᱚᱫᱽᱫᱷᱮ ᱨᱮᱫᱚ ᱚᱱᱠᱟ ᱛᱮᱫᱚ ᱵᱟᱝ ᱦᱩᱭᱩᱜ ᱜᱮᱭᱟ ᱦᱮᱸ ᱞᱟᱦᱟ ᱧᱚᱜ ᱫᱚ ᱦᱩᱭᱩᱜ ᱠᱟᱱ ᱛᱟᱦᱮᱸᱜ ᱟᱫᱚ ᱪᱮᱫ ᱤᱭᱟᱹᱛᱮ ᱦᱚᱭᱛᱳ ᱦᱮᱸ ᱢᱟᱱᱮ ᱪᱮᱫ ᱤᱭᱟᱹᱛᱮ ᱦᱳᱭᱛᱚ ᱦᱚᱭᱛᱳ ᱠᱚ ᱦᱤᱲᱤᱧᱟ ᱦᱮᱸ
ᱦᱮᱸ ᱟᱞᱮ ᱦᱚᱸ ᱡᱮᱢᱚᱱ ᱟᱞᱮ ᱯᱟᱥᱟ ᱯᱟᱥᱤ ᱟᱹᱛᱩ ᱠᱚᱨᱮ ᱫᱚ ᱦᱩᱭᱩᱜ ᱜᱮᱭᱟ ᱟᱞᱮ ᱟ ᱟᱹᱛᱩ ᱠᱚᱨᱮ ᱟᱹᱛᱩ ᱨᱮᱫᱚ ᱢᱟᱱᱮ ᱯᱟᱹᱦᱤᱞ ᱠᱷᱚᱱ ᱜᱮ ᱵᱟᱝ ᱦᱩᱭᱩᱜᱼᱟ᱾ ᱢᱟᱱᱮ ᱦᱮᱸᱛᱳᱜ ᱦᱚᱸ ᱟᱫᱚ ᱵᱟᱹᱱᱩᱜᱼᱟ ᱠᱟᱨᱟᱢ ᱠᱚᱫᱚ
ᱠᱚ ᱡᱟᱦᱟᱸᱭ ᱢᱮᱱᱟᱜ ᱠᱚᱣᱟ ᱦᱮᱸ ᱢᱟᱹᱭ ᱛᱟᱠᱚ ᱫᱟᱹᱭ ᱛᱟᱠᱚ ᱩᱱᱠᱩ ᱫᱚ ᱟᱫᱚ ᱵᱤᱨ ᱫᱤᱥᱚᱢ ᱥᱮᱜ ᱯᱮᱲᱟ ᱠᱚ ᱢᱮᱱᱟᱜ ᱠᱚᱣᱟ, ᱛᱟᱦᱚᱞᱮ ᱩᱱᱠᱩ ᱥᱮᱜ ᱜᱮ ᱪᱟᱞᱟᱣ ᱠᱟᱛᱮᱜ ᱠᱚ ᱦ
ᱦᱮᱸ ᱦᱮᱸ ᱡᱟᱦᱟᱸᱭ ᱟᱛᱳ ᱨᱮ ᱠᱟᱨᱟᱢ ᱠᱚ ᱵᱟᱝ ᱦᱩᱭᱩᱜᱼᱟ ᱩᱱᱠᱩ ᱫᱚ ᱦᱮᱨ ᱜᱮᱭᱟ ᱠᱚ ᱢᱟᱢᱳ ᱚᱲᱟᱜ ᱠᱚᱨᱮ ᱥᱮ, ᱦᱟᱛᱚᱢ ᱚᱲᱟᱜ ᱠᱚᱨᱮ ᱡᱟᱸᱦᱟᱸᱟᱭ
ᱦᱸ ᱚᱱᱟ ᱫᱚ ᱠᱟᱨᱟᱢ ᱨᱮᱱᱟᱜ ᱢᱤᱫᱴᱟᱝ ᱨᱟᱥᱠᱟᱹ ᱨᱟᱹᱥᱠᱟᱹᱟᱹᱰᱤ ᱨᱟᱹᱥᱠᱟᱹ ᱢᱤᱫ ᱵᱩᱡ ᱠᱟᱫᱟᱢ ᱢᱟ ᱠᱟᱨᱟᱢ
ᱦᱮᱸ ᱠᱩᱲᱤ ᱠᱩᱲᱤ ᱜᱤᱫᱽᱨᱟᱹᱣᱟᱜ ᱫᱚ ᱠᱩᱲᱤ ᱜᱤᱫᱽᱨᱟᱹᱣᱟᱜ ᱫᱚ ᱠᱟᱨᱟᱢ ᱫᱚ ᱟᱹᱰᱤ ᱨᱟᱹᱥᱠᱟᱹ ᱨᱮᱱᱟᱜ ᱢᱚᱬᱮ ᱛᱮ ᱢᱚᱬᱮ ᱥᱤᱧ ᱢᱚᱬᱮ ᱧᱤᱫᱟᱹ ᱢᱟᱱᱮ ᱢᱚᱬᱮ ᱫᱤᱱ ᱨᱮᱱᱟᱜ ᱜᱮ ᱠᱚ ᱦᱟᱹᱨ ᱜᱮᱭᱟ ᱠᱚ᱾ ᱢᱟᱱᱮ ᱩᱱᱠᱩ ᱫᱚ ᱚᱱᱟ ᱩᱯᱟᱹᱥ ᱠᱟᱛᱮ ᱠᱚ ᱛᱟᱦᱮᱱᱟ ᱢᱤᱫ ᱥᱟᱶᱛᱮ ᱡᱚᱛᱚ ᱜᱟᱛᱮ ᱠᱩᱲᱤ ᱠᱚ ᱛᱟᱦᱮᱸᱱᱟ ᱮᱱᱮᱡ ᱟᱠᱠᱚ ᱥᱮᱨᱮᱧ ᱟᱠᱚ ᱚᱱᱟᱜ ᱜᱮ ᱨᱟᱹᱥᱠᱟᱹ ᱛᱮᱠᱚ
ᱟᱫᱚ ᱟᱢᱫᱚᱢ ᱦᱟᱹᱨ ᱵᱟᱲᱟ ᱠᱟᱫᱟ ᱛᱚ ᱵᱟᱝ?
ᱵᱟᱝᱜᱮ ᱟᱞᱮ ᱟᱹᱛᱩ ᱨᱮᱫᱚ ᱠᱟᱨᱟᱢ ᱠᱚᱫᱚ ᱵᱟᱭ ᱦᱩᱭᱩᱜᱼᱟ, ᱟᱫᱚ ᱦᱟᱹᱨ ᱫᱚ ᱵᱟᱭ ᱦᱩᱭ ᱠᱟᱱᱟ ᱾ ᱦᱮᱸ ᱥᱩᱨ ᱟᱹᱛᱩ ᱨᱮᱫᱚ ᱦᱩᱭᱩᱜᱼᱟ ᱥᱩᱨ ᱟᱹᱛᱩ ᱠᱚᱨᱮ ᱫᱚ ᱾
ᱦᱩᱸ,
ᱟᱫᱚ ᱱᱤᱡᱮᱨᱟᱜ ᱟᱹᱛᱩ ᱞᱮᱠᱟ ᱥᱮ ᱱᱤᱡᱮᱨ ᱟᱹᱛᱩ ᱨᱮᱱ ᱜᱟᱛᱮ ᱞᱮᱠᱟ ᱛᱚ ᱟᱨ ᱮᱴᱟᱜ ᱟᱛᱩᱨᱱ ᱫᱚ ᱩᱱᱟᱜ ᱮᱴᱟᱜ ᱟᱛᱩ ᱨᱮᱫᱚ ᱩᱱᱟᱹᱜ ᱨᱟᱹᱥᱟᱹ ᱫᱚ ᱵᱟᱭ ᱵᱩᱡᱟ ᱾ ᱪᱮᱫᱟᱜ ᱥᱮ ᱦᱮᱸ ᱱᱤᱡᱮᱨᱟᱜ ᱟᱹᱛᱩ ᱨᱮᱠᱷᱟᱱ ᱫᱚ ᱟᱞᱟᱫᱟ ᱨᱟᱹᱥᱠᱟᱹ ᱛᱮᱦᱮᱸᱱᱟ ᱱᱤᱡᱮᱨ ᱚᱲᱟᱜ ᱠᱷᱚᱱᱮᱢ ᱦᱟᱹᱨᱟ ᱱᱤᱡᱮᱨ ᱟᱹᱛᱩ ᱨᱮᱱ ᱜᱟᱛᱮ ᱠᱩᱲᱤ
ᱛᱟᱯᱚᱨᱮ ᱫᱟᱸᱥᱟᱭ ᱯᱟᱨᱚᱢ ᱠᱟᱛᱮᱜ ᱥᱚᱦᱚᱨᱟᱭ ᱢᱟ ᱥᱮᱴᱮᱨᱚᱜᱼᱟ ᱾ ᱟᱵᱚ ᱢᱟ ᱵᱟᱨᱚ ᱢᱟᱥᱮ ᱵᱟᱨᱚ ᱯᱟᱨᱵᱚᱱ ᱦᱮᱸᱥᱮ ᱦᱮᱸ ᱪᱟᱸᱫᱚ ᱯᱤᱪᱷᱩ ᱯᱚᱨᱚᱵᱽ ᱛᱟᱵᱚᱱ ᱾ ᱛᱟᱦᱚᱞᱮ ᱥᱚᱨᱦᱟᱭ ᱯᱚᱨᱚᱵᱽ ᱠᱚᱫᱚ ᱚᱠᱟ ᱞᱮᱠᱟ ᱯᱮ ᱢᱟᱱᱟᱣ ᱜᱮᱭᱟ?
ᱥᱚᱦᱚᱨᱟᱭ ᱫᱚ ᱟᱹᱰᱤ ᱵᱷᱟᱹᱜᱤ ᱜᱮ ᱦᱩᱭᱩᱜᱼᱟ ᱾
ᱟᱪᱪᱷᱟ ᱦᱟᱱᱮ ᱥᱮᱫᱟᱭ ᱡᱮᱢᱚᱱ ᱠᱚ ᱞᱟᱹᱭᱮᱫ ᱛᱟᱦᱮᱸ ᱢᱤᱫᱴᱮᱱ ᱦᱮᱸ ᱥᱮᱫᱟᱭ ᱡᱮᱢᱚᱱ ᱠᱚ ᱞᱟᱹᱭᱮᱜ ᱛᱟᱦᱮᱸ ᱢᱚᱬᱮ ᱥᱤᱧ ᱢᱚᱬᱮ ᱧᱤᱫᱟᱹ ᱚᱱᱠᱟ ᱢᱚᱬᱮ ᱥᱤᱧ ᱢᱚᱬᱮ ᱧᱤᱫᱟᱹ
ᱦᱮᱸ ᱢᱚᱬᱮ ᱥᱤᱧ ᱢᱚᱲᱮ ᱧᱤᱫᱟᱹ ᱛᱚ ᱚᱱᱠᱟ ᱛᱚ ᱵᱟᱭ ᱦᱩᱭᱩᱜ ᱨᱮᱦᱚᱸ ᱛᱚ ᱢᱟᱱᱮ ᱩᱢ ᱦᱤᱞᱳᱜ ᱠᱷᱚᱱ ᱢᱟᱱᱮ ᱡᱟᱞᱮ ᱦᱤᱞᱳᱜ ᱫᱷᱟᱹᱵᱤᱡ ᱫᱚ ᱵᱷᱟᱹᱜᱤ ᱜᱮ ᱦᱩᱭᱩᱜᱼᱟ, ᱢᱚᱬᱮ ᱫᱤᱱ ᱫᱚ ᱵᱟᱭ ᱦᱩᱭᱩᱜ ᱚᱱᱟ ᱯᱩᱱ ᱫᱤᱱ ᱫᱚ ᱵᱷᱟᱹᱜᱤ ᱜᱮ ᱢᱟᱱᱟᱣ ᱟᱠᱚ ᱜᱚᱴ ᱯᱩᱡᱟᱹ ᱦᱤᱞᱳᱜ ᱛᱟᱨᱯᱚᱨᱮ ᱵᱚᱸᱜᱟᱜ ᱦᱤᱞᱳᱜ ᱾ ᱠᱷᱩᱱᱴᱟᱹᱣ ᱦᱤᱞᱳᱜ ᱛᱟᱨᱯᱚᱨᱮ ᱡᱟᱦᱟᱸ ᱡᱟᱞᱮ ᱦᱤᱞᱳᱜ ᱮᱱᱦᱤᱞᱳᱜ ᱢᱟᱱᱮ ᱯᱩᱱ ᱫᱤᱱ ᱫᱚ ᱵᱷᱟᱹᱜᱤ ᱜᱮ ᱾ ᱠᱚ ᱢᱟᱱᱟᱣ ᱜᱮᱭᱟ ᱮᱱᱮᱡ ᱥᱮᱨᱮᱧ ᱦᱩᱭᱩᱜ ᱜᱮᱭᱟ ᱾
ᱟᱸᱪᱪᱷᱟ
ᱰᱟᱝᱨᱤ ᱠᱷᱩᱱᱴᱟᱹᱣ ᱦᱩᱭᱩᱜᱼᱟ ᱛᱟᱨ
ᱢᱤᱥᱨᱟ ᱦᱚᱯᱚᱱᱮᱨᱟ ᱡᱷᱚᱛᱚ ᱠᱚ ᱦᱤᱡᱩᱜ ᱟᱛᱚ
ᱚ ᱦᱩ ᱱᱮᱣᱛᱟ ᱥᱚᱦᱚᱨᱟᱭ ᱨᱮ ᱡᱮᱢᱚᱱ ᱥᱮᱨᱮᱧ ᱢᱮᱱᱟᱜᱼᱟ ᱦᱮᱸ ᱟᱞᱮ ᱥᱮᱫ ᱥᱚᱨᱦᱟᱭ ᱫᱚ ᱟᱹᱰᱤ ᱡᱟᱸᱠ ᱡᱚᱢᱚᱠ ᱥᱟᱹᱦᱤᱡ ᱜᱮ ᱦᱩᱭᱩᱜᱼᱟ ᱾ ᱡᱮᱚᱱ ᱢᱤᱫᱴᱟᱝ ᱥᱮᱨᱮᱧ ᱨᱮ ᱧᱟᱢᱚᱜᱼᱟ ᱡᱮ ᱢᱚᱬᱮ ᱥᱤᱧ ᱢᱚᱬᱮ ᱧᱤᱫᱟᱹ ᱠᱩᱞᱦᱤ ᱨᱮᱜᱤᱧ ᱟᱸᱜᱟ ᱟᱹᱭᱩᱵ ᱦᱮᱸᱥᱮ
ᱦᱮᱸ ᱦᱮᱸ ᱦᱮᱸ
ᱚᱱᱮ ᱫᱚ ᱢᱟ ᱥᱮᱫᱟᱭ ᱨᱮᱠᱚ ᱥᱮᱨᱮᱧ ᱞᱮᱫᱟ ᱦᱳᱭ ᱛᱚᱠᱷᱚᱡ ᱚᱱᱠᱟ ᱟᱹᱭᱩᱨ ᱞᱮ ᱛᱟᱦᱮᱸᱫ ᱜᱮ ᱦᱮᱸᱥᱮ ᱚᱱᱟ ᱛᱮᱜᱮ ᱠᱚ ᱥᱮᱨᱮᱧ ᱞᱮᱫᱟ ᱛᱟᱞᱦᱮ ᱚᱱᱟ ᱥᱮᱨᱮᱧ ᱨᱮᱜᱮ ᱧᱟᱢᱚᱜ ᱠᱟᱱᱟ ᱛᱚᱵᱮ ᱱᱮᱛᱟᱨ ᱫᱚ ᱛᱟᱞᱦᱮ ᱚᱱᱠᱟ ᱫᱚ ᱟᱯᱮ ᱚᱱᱛᱮ ᱫᱚ ᱧᱮᱞᱚᱜ ᱠᱟᱱᱟ ᱥᱮ ᱵᱟᱝ? ᱟᱞᱮ ᱱᱚᱛᱮ ᱢᱟ ᱱᱮᱛᱟᱨ ᱢᱟ ᱨᱳᱜᱽ ᱟᱡᱟᱨ ᱢᱟ ᱟᱹᱰᱤ ᱡᱟᱹᱥᱛᱤ ᱠᱟᱱ ᱦᱮᱸ ᱚᱠᱚᱭ ᱧᱤᱫᱟᱹ ᱵᱮᱸᱜᱮᱫ ᱞᱮᱠᱷᱟᱡ ᱢᱤᱫ ᱫᱤᱱ ᱵᱮᱸᱜᱮᱫ ᱞᱮᱠᱷᱟᱡ ᱵᱟᱨ ᱥᱤᱧ ᱫᱚ ᱫᱟᱠᱟ ᱵᱟᱝ ᱡᱚᱢᱚᱜᱚᱜᱼᱟ ᱾
ᱦᱮᱸ ᱨᱳᱜᱽ ᱟᱡᱟᱨ ᱫᱚ ᱦᱤᱛᱳᱜ ᱫᱚ ᱦᱚᱲ ᱡᱚᱛᱚ ᱥᱚᱢᱟᱱ ᱠᱟᱱ ᱜᱮᱭᱟᱵᱚᱱ ᱥᱮ ᱨᱳᱜᱽ ᱟᱡᱟᱨ ᱦᱚᱸ ᱥᱚᱢᱟᱱ ᱜᱮᱭᱟ ᱱᱮᱛᱟᱨ ᱫᱚ ᱜᱚᱴᱟ ᱫᱤᱥᱚᱢ ᱜᱮ ᱾
ᱟᱝ
ᱟᱨ ᱛᱟᱣ ᱨᱮᱦᱚᱸ ᱢᱟᱱᱮ ᱠᱷᱩᱱᱴᱟᱹᱣ ᱦᱤᱞᱳᱜ, ᱡᱟᱞᱮ ᱦᱤᱞᱳᱜ ᱫᱚ ᱵᱷᱟᱹᱜᱤ ᱜᱮ ᱨᱟᱹᱥᱠᱟᱹ ᱦᱩᱭᱩᱜ ᱜᱮᱭᱟ ᱵᱮᱸᱜᱮᱫ ᱜᱮᱭᱟ ᱠᱚ ᱢᱟᱱᱮ ᱧᱤᱫᱟᱹ ᱫᱚ ᱟᱸᱜᱟᱭ ᱜᱮᱭᱟ ᱠᱚ ᱾
ᱚ ᱢᱟᱱᱮ ᱢᱚᱬᱮ ᱥᱤᱧ ᱢᱚᱬᱮ ᱧᱤᱫᱟᱹ ᱵᱟᱝ ᱦᱮ ᱵᱟᱝ
ᱦᱮᱸ ᱢᱚᱬᱮ ᱥᱤᱧ ᱢᱚᱬᱮ ᱧᱤᱫᱟᱹ ᱵᱟᱝ ᱨᱮᱦᱚᱸ ᱢᱟᱱᱮ ᱵᱟᱨ ᱧᱤᱫᱟᱹ ᱫᱚ ᱟᱸᱜᱟᱭ ᱜᱮᱭᱟ ᱠᱚ ᱾
ᱟᱸᱜᱟᱭ ᱜᱮᱭᱟ ᱠᱚ ᱟᱞᱮ ᱱᱚᱛᱮ
ᱢᱮᱱᱟᱠᱚ ᱢᱮᱱᱟᱠᱚ ᱦᱚᱯᱚᱱᱨᱟ ᱢᱤᱥᱨᱟ ᱡᱟᱶᱟᱭ ᱜᱚᱝᱠᱮ ᱠᱚ ᱚᱱᱟ ᱞᱟᱹᱜᱤᱫ ᱜᱮ ᱛᱮᱵᱚᱱ ᱱᱮᱶᱛᱟ ᱟᱹᱜᱩ ᱠᱚᱣᱟ ᱨᱟᱹᱥᱠᱟᱹ ᱞᱟᱹᱜᱤᱫ ᱜᱮ ᱡᱚᱛ ᱡᱚᱛᱚ ᱦᱚᱲ ᱢᱤᱫ ᱥᱟᱶᱛᱮ ᱧᱤᱫᱟᱹ ᱨᱟᱹᱥᱠᱟᱹ ᱠᱟᱛᱮ ᱟᱸᱜᱟᱭ ᱞᱟᱹᱜᱤᱫ ᱜᱮ ᱮᱱᱮᱡ ᱥᱮᱨᱮᱧ ᱠᱟᱛᱮᱜ ᱟᱸᱜᱟᱭ ᱞᱟᱹᱜᱤᱫ ᱜᱮ ᱾
ᱚ ᱦᱮ ᱟᱞᱮ ᱱᱚᱛᱮ ᱦᱚᱸ ᱛᱟᱞᱮ ᱚᱠᱟᱞᱮᱠᱟ ᱟᱯᱮ ᱚᱱᱛᱮ ᱫᱚ ᱚᱠᱟᱞᱮᱠᱟ ᱦᱩᱭᱩᱜᱼᱟ? ᱡᱩᱫᱤᱢ ᱞᱟᱹᱭ ᱠᱮᱭᱟ ᱯᱳᱭᱞᱳ ᱫᱤᱱ ᱠᱷᱚᱡ ᱜᱚᱴ ᱴᱷᱟᱞᱮ ᱩᱢ ᱢᱟᱦᱟ ᱠᱷᱚᱡ ᱾
ᱦᱮᱸ ᱯᱳᱭᱞᱳ ᱫᱚ ᱩᱢ ᱢᱟᱦᱟ ᱫᱚ ᱢᱟᱱᱮ ᱜᱮᱡ ᱜᱩᱨᱤᱡ ᱫᱚ ᱦᱩᱭᱩᱜ ᱜᱮᱭᱟ ᱡᱚᱛᱚ ᱜᱮ ᱥᱟᱯᱟ ᱠᱚ ᱩᱢᱩᱜ ᱟᱠᱚ ᱛᱟᱨᱯᱚᱨᱮ ᱜᱚᱴ ᱦᱤᱞᱚᱜ ᱫᱚ ᱟᱱᱮ ᱱᱟᱭᱠᱮ ᱵᱚᱸᱜᱟᱭ ᱜᱮᱭᱟᱭ ᱜᱚᱴᱟᱨᱤ ᱴᱟᱺᱰᱤ ᱨᱮ ᱜᱚᱴ ᱴᱟᱺᱰᱤ ᱨᱮ ᱡᱟᱦᱟᱸ ᱫᱚ ᱠᱩᱞᱤ ᱢᱩᱪᱟᱹᱫ
ᱦᱩᱸ ᱴᱟᱺᱰᱤ ᱨᱮ
ᱦᱮᱸ ᱴᱟᱸᱰᱤ ᱨᱮ ᱛᱟᱨ ᱫᱚᱥᱟᱨ ᱫᱤᱱ ᱫᱚ ᱚᱱᱮ ᱚᱲᱟᱜ ᱨᱮᱵᱚᱱ ᱵᱚᱸᱜᱟ ᱵᱩᱨᱩᱜ-ᱟ ᱡᱟᱦᱟᱸᱭ ᱫᱚ ᱦᱮᱸ ᱟᱵᱜᱮ ᱜᱚᱲᱟ ᱨᱮ ᱵᱚᱸᱜᱟᱜ ᱜᱮᱭᱟ ᱠᱚ
ᱚ
ᱛᱟᱨᱯᱚᱨ ᱫᱤᱱ ᱛᱚ ᱠᱷᱩᱱᱴᱟᱹᱣ ᱩᱱ ᱛᱚ ᱡᱚᱛᱚ ᱠᱷᱩᱱᱴᱟᱹᱣ ᱠᱚᱣᱟ ᱠᱚ ᱾ ᱰᱟᱝᱨᱤ ᱠᱟᱰᱟ ᱵᱚᱱ ᱨᱟᱹᱥᱠᱟᱹ ᱦᱚᱪᱚ ᱠᱚᱣᱟ
ᱦᱩᱸ ᱛᱟᱯᱚᱨ ᱫᱚᱥᱟᱨ ᱫᱤᱱ ᱦᱤᱞᱳᱜ ᱢᱟ ᱡᱟᱞᱮ
ᱦᱮᱸ ᱫᱚᱥᱟᱨ ᱫᱤᱱ ᱦᱤᱞᱳᱜ ᱫᱚ ᱡᱟᱞᱮ ᱩᱱ ᱫᱚ
ᱦᱩᱸ
ᱟᱯᱮᱥᱮᱫ ᱦᱚᱸ ᱚᱱᱠᱟ ᱜᱮᱠᱚ ᱢᱟᱱᱟ ᱜᱮᱭᱟ
ᱦᱮᱸ ᱦᱮᱸ ᱦᱮᱸ ᱟᱞᱮᱥᱮᱫ ᱢᱟ ᱦᱮᱸ ᱚᱱᱠᱟ ᱯᱩᱱ ᱫᱤᱱ ᱜᱮ ᱱᱮᱛᱟᱨ ᱢᱟ ᱢᱚᱬᱮ ᱫᱤᱱ ᱫᱚ ᱵᱟᱝ ᱪᱟᱞᱟᱜ ᱠᱟᱱᱟ
ᱦᱮᱸ
ᱱᱚᱜ ᱱᱚᱣᱟ ᱩᱱ ᱫᱤᱱ ᱜᱮ ᱦᱟᱸᱜ ᱩᱢ ᱦᱤᱞᱳ ᱛᱟᱯᱚᱨᱮ ᱟᱱᱮ ᱜᱚᱴ ᱯᱩᱡᱟ ᱦᱤᱞᱳ᱾
ᱦᱩᱸ ᱵᱟ ᱠᱳᱱᱳ ᱠᱚᱱᱳ ᱟᱹᱛᱩ ᱠᱚᱨᱮ ᱫᱚ ᱧᱮᱞ ᱟᱠᱟᱱᱟ ᱢᱟᱱᱮ ᱵᱚᱸᱜᱟ ᱦᱤᱞᱳᱜ ᱦᱚᱸ ᱮᱱᱮᱡ ᱥᱮᱨᱮᱧ ᱜᱮᱭᱟ ᱠᱚ ᱮᱱ ᱦᱤᱞᱳ ᱦᱚᱸ ᱧᱤᱫᱟᱹ ᱠᱚ ᱟᱸᱜᱟᱭ ᱜᱮᱭᱟ᱾
ᱟᱞᱮ ᱱᱚᱸᱰᱮ ᱦᱚᱸ ᱡᱮᱢᱚᱱ ᱩᱢ ᱦᱤᱞᱳᱜ ᱩᱢ ᱦᱤᱞᱳᱜ ᱢᱤᱫᱴᱟᱜ ᱥᱮᱨᱮᱧ ᱮᱱᱟ ᱛᱮᱦᱤᱧ ᱫᱚᱞᱮ ᱩᱢ ᱮᱱᱟ᱾ ᱫᱳᱞ ᱵᱟᱫᱳᱞ ᱯᱩᱠᱷᱩᱨᱤ ᱨᱮ ᱜᱟᱯᱟ ᱫᱚᱞᱮ ᱵᱚᱸᱜᱟ ᱫᱟᱨᱟ ᱦᱟᱨᱟ ᱪᱟᱛᱚᱢ ᱵᱚᱸᱜᱟ ᱦᱮᱸᱥᱮ? ᱚᱱᱠᱟᱜᱮ ᱜᱚᱴ ᱦᱤᱞᱳᱜ ᱦᱚᱸ ᱵᱚᱸᱜᱟ ᱦᱤᱞᱳᱜ ᱦᱚᱸ ᱚᱱᱠᱟ ᱜᱮᱠᱚ ᱥᱮᱨᱮᱧᱼᱟ᱾ ᱠᱷᱚᱱᱴᱟ ᱦᱤᱞᱳᱜ
ᱥᱮᱨᱮᱧ ᱜᱮᱭᱟ ᱠᱚ ᱟᱫᱚᱢ ᱚᱱᱠᱟ ᱢᱟᱱᱮ ᱵᱚᱭᱚᱥ ᱠᱚ ᱡᱩᱫᱤ ᱦᱟᱛᱚᱢ ᱠᱚ ᱠᱤᱪᱷᱩ ᱠᱤᱪᱷᱩ ᱢᱟᱱᱮ ᱢᱮᱱᱟᱜ ᱠᱚᱣᱟ ᱵᱚᱭᱮᱥ ᱧᱚᱜ ᱠᱚ᱾ ᱩᱱᱠᱩ ᱠᱚᱠᱚ ᱦᱮᱡ ᱞᱮᱱᱠᱷᱟᱱ ᱫᱚᱠᱚ ᱥᱮᱨᱮᱧ ᱵᱟᱲᱟᱭ ᱜᱮᱭᱟ ᱟᱫᱚ ᱱᱮ ᱱᱮᱛᱟᱨ ᱨᱮᱱ ᱛᱚ ᱩᱱᱟᱹᱜ ᱥᱮᱨᱮᱧ ᱠᱚᱦᱚᱸ ᱵᱟᱵᱚᱱ ᱥᱮᱨᱮᱧᱮᱜᱼᱟ᱾ ᱥᱮ ᱫᱤᱥᱟᱹ ᱛᱮ ᱦᱚᱸ ᱵᱟᱝ ᱛᱟᱦᱮᱱ ᱠᱟᱱᱟ ᱩᱱᱟᱹᱜ ᱫᱚ ᱱᱮᱛᱟᱨ ᱨᱮᱱ ᱫᱚ ᱩᱠᱩᱨ ᱠᱚ ᱥᱮᱨᱮᱧ ᱵᱟᱲᱟᱭᱮᱼᱟ ᱢᱟᱲᱟᱝ ᱚ ᱨᱮᱱ ᱵᱚᱭᱚᱥᱠᱚ ᱦᱚᱲ ᱜᱮ ᱡᱟᱦᱟᱸ ᱥᱮᱨᱮᱧ ᱵᱟᱲᱟᱭᱮᱼᱟ ᱠᱚ᱾
ᱦᱩᱸ ᱤᱧ ᱢᱟ ᱤᱭᱟᱹ ᱵᱚᱸᱜᱟ ᱦᱤᱞᱳᱜ ᱠᱷᱚᱡ ᱤᱧ ᱢᱮᱛᱟ ᱠᱚᱣᱟ᱾ ᱢᱮᱛᱟ ᱠᱩᱣᱟᱧ ᱡᱤᱴᱷᱤ ᱢᱟ ᱛᱟᱠᱚᱧ ᱢᱮᱛᱟ ᱠᱚᱣᱟ ᱡᱩᱫᱤᱢ ᱵᱩᱰᱤ ᱜᱚ ᱢᱤᱫᱵᱟᱨ ᱢᱮᱱᱟᱜ ᱠᱚᱣᱟ ᱩᱱᱠᱩ ᱞᱟᱸᱫᱟ ᱜᱟᱱᱚᱜ ᱩᱱᱠᱩ ᱞᱟᱸᱫᱟ ᱟᱠᱚᱣᱟ᱾ ᱥᱮᱨᱮᱤᱧ ᱯᱮ ᱫᱷᱟᱹᱨ ᱧᱚᱜ ᱥᱮᱨᱮᱧ ᱠᱟᱜ ᱯᱮ ᱵᱟᱠᱷᱟᱡ ᱠᱟᱞᱚᱢ ᱥᱮᱭ ᱠᱟᱞᱚᱢ ᱦᱤᱡᱩᱜᱼᱟ ᱥᱚᱦᱚᱨᱟᱭ ᱫᱚ᱾ ᱩᱱ ᱛᱮᱫᱚ ᱯᱮ ᱦᱤᱲᱤᱧᱟ ᱱᱮᱥᱯᱮ ᱥᱮᱨᱮᱧ ᱠᱟ ᱠᱟᱛᱟ ᱯᱮ ᱫᱤᱥᱟᱹᱭᱟ ᱚᱱᱠᱟ ᱚᱱᱠᱟᱛᱮ ᱫᱚᱢᱮ ᱥᱮᱨᱮᱧ ᱦᱚᱪᱚ
ᱪᱤᱠᱟᱹᱭᱟᱢ ᱜᱚᱡ ᱜᱚᱫᱚᱜ ᱟᱵᱚᱱ ᱥᱮᱵᱚᱱ ᱛᱟᱦᱮᱱᱟ ᱚᱱᱟ ᱛᱚ ᱵᱟᱝᱵᱚᱱ ᱞᱟᱹᱭ ᱫᱚᱦᱚ ᱠᱟᱜᱼᱟ ᱥᱮ ᱡᱚᱠᱷᱚᱱᱮᱢ ᱧᱟᱢᱟ ᱛᱚᱠᱷᱚᱱ ᱜᱮ ᱨᱟᱹᱥᱠᱟᱹ ᱠᱟᱜ ᱢᱮ᱾
ᱨᱟᱹᱥᱠᱟᱹ ᱠᱟᱸᱜ ᱢᱮ ᱦᱳᱭ᱾ ᱚᱱᱟ ᱛᱮᱜᱮ ᱤᱧ ᱫᱚ ᱫᱚᱢᱮ ᱥᱮᱨᱮᱧ ᱚᱪᱚ ᱠᱟᱛᱮ ᱩᱢ ᱢᱟᱦᱟ ᱦᱤᱞᱳᱜ ᱠᱷᱚᱡ ᱜᱮ
ᱵᱟᱝ ᱠᱚ ᱥᱮᱨᱮᱧ ᱨᱮᱦᱚᱸ ᱢᱟᱱᱮ ᱵᱮᱥᱤ ᱠᱷᱚᱱ ᱵᱟᱝ ᱨᱮᱦᱚᱸ ᱫᱚᱥᱴᱟ ᱮᱜᱟᱨᱚᱴᱟ᱾ ᱱᱮᱛᱟᱨ ᱫᱚ ᱵᱟᱝᱵᱚᱱ ᱡᱟᱹᱯᱤᱫ ᱮᱫ ᱜᱮᱭᱟ ᱮᱢᱱᱤ ᱛᱮᱢᱱᱤ ᱦᱮᱸ ᱥᱮ ᱟᱸᱜᱟ ᱫᱚ ᱵᱟᱝ ᱢᱟᱱᱮ ᱪᱟᱨᱪᱟᱣ ᱛᱟᱦᱮᱱ ᱞᱮᱠᱟ ᱦᱮᱸ ᱥᱮ ᱵᱟᱠᱷᱟᱱ ᱩᱢ ᱢᱟᱦᱟ ᱦᱤᱞᱳᱜ ᱛᱟᱵ ᱞᱮᱱᱠᱷᱟᱱ ᱢᱟ ᱚᱱᱟ ᱫᱚ ᱵᱟᱢ ᱥᱮᱨᱮᱧ ᱫᱟᱲᱮᱭᱟᱜᱼᱟ᱾
ᱚᱱᱟ ᱫᱚ ᱟᱫᱚ ᱵᱟᱢ ᱥᱮᱨᱮᱧ ᱫᱟᱲᱮᱜᱼᱟ ᱦᱮᱸ ᱦᱮᱸ᱾ ᱵᱟ ᱠᱤᱪᱷᱩ ᱠᱤᱪᱷᱩ ᱢᱟᱱᱮ ᱱᱚᱝᱠᱟ ᱢᱤᱫ ᱴᱷᱮᱱ ᱜᱟᱛᱮ ᱚᱲᱟᱜ ᱪᱟᱞᱟᱣ ᱦᱩᱭ ᱞᱮᱱᱟ᱾ ᱩᱻ ᱚᱸᱰᱮ ᱫᱚ ᱩᱢ ᱦᱤᱞᱟᱹᱜ ᱦᱚᱸ ᱵᱚᱸᱜᱟᱜ ᱦᱤᱞᱟᱹᱜ ᱦᱚᱸ ᱚᱱᱠᱟ ᱠᱟ ᱥᱮᱨᱮᱧ ᱮᱱᱮᱡ ᱥᱮᱨᱮᱧ ᱟᱠᱟᱜ ᱜᱮᱭᱟ ᱠᱚ ᱵᱚᱸᱜᱟ ᱦᱤᱞᱳᱜ ᱦᱚᱸ ᱡᱚᱛᱚ ᱡᱚᱢ ᱵᱟᱲᱟ ᱠᱟᱛᱮ ᱟᱫᱚ ᱡᱚᱛᱚ ᱛᱚ ᱠᱚ ᱩᱰᱩᱠᱮᱱ ᱜᱮ ᱩᱱᱠᱩ ᱨᱮᱱ ᱯᱮᱲᱟ ᱠᱚ ᱮᱱᱦᱤᱞᱚᱜ ᱦᱚᱸ ᱧᱤᱫᱟᱹ ᱠᱚ ᱟᱸᱜᱟᱭᱟ
ᱟᱞᱮ ᱫᱚ ᱱᱚᱸᱰᱮ ᱵᱚᱸᱜᱟ ᱦᱤᱞᱳᱜ ᱠᱚ ᱟᱸᱜᱟᱭᱟ ᱦᱮᱸ ᱟᱨ ᱵᱚ ᱵᱚᱸᱜᱟ ᱦᱤᱞᱳᱜ ᱜᱮ ᱠᱚ ᱟᱸᱜᱟᱭᱟ ᱟᱨ ᱱᱚᱝᱠᱟ ᱠᱷᱩᱱᱴᱟᱹᱣ ᱦᱤᱞᱳᱜ ᱢᱟ ᱦᱮᱸᱜᱮ ᱦᱮᱸ ᱡᱟᱞᱮ ᱦᱤᱞᱳᱜ ᱫᱚ ᱟᱫᱚ ᱚᱱᱮ ᱡᱟᱞᱮ ᱡᱟᱞᱮ ᱛᱮ ᱡᱚᱛᱚ ᱜᱷᱟᱹᱲᱤᱡ ᱦᱩᱭᱩᱜ ᱦᱮᱸ ᱥᱮ ᱟᱫᱚ ᱨᱩ ᱠᱚᱦᱚᱸ ᱟᱫᱚ ᱧᱮᱞ ᱯᱟᱲᱦᱟᱣ ᱢᱤᱫᱴᱮᱱ ᱢᱮᱱᱟᱜ ᱛᱟᱵᱚᱱᱟ ᱡᱟᱦᱟ ᱞᱮᱠᱟ᱾ ᱦᱮᱸ ᱦᱮᱸ ᱟᱫᱚ ᱚᱱᱟᱛᱮ ᱵᱚᱰᱚ ᱡᱳᱨ ᱮᱠᱴᱟ ᱵᱟᱨᱚᱴᱟ ᱮᱠᱴᱟ ᱫᱟᱷᱟᱨᱤ ᱩᱱ ᱦᱤᱞᱳᱜ ᱫᱚ᱾ ᱦᱮᱸ ᱟᱫᱚ ᱴᱚᱞᱟ ᱯᱟᱲᱟ ᱠᱚ ᱨᱮᱱ ᱡᱩᱫᱤ ᱠᱚ ᱦᱤᱡᱩᱜᱼᱟ ᱦᱮᱸ ᱥᱮ ᱴᱚᱞᱟ ᱯᱟᱲᱟ ᱠᱚᱨᱮ ᱡᱩᱫᱤ ᱠᱚ ᱦᱤᱡᱩᱜᱼᱟ ᱩᱱᱠᱩ ᱫᱚ ᱦᱟᱸᱜ ᱡᱟᱦᱟᱸ ᱫᱤᱱ ᱫᱚ ᱦᱟᱸᱜ ᱵᱟᱭ ᱡᱟᱞᱮᱭᱟ ᱥᱮ ᱱᱚᱰᱮ ᱫᱚ ᱟᱭᱩᱵ ᱮ ᱦᱤᱡᱩᱜᱼᱟ
ᱦᱩᱸ ᱦᱩᱸ
ᱛᱟᱦᱞᱮ ᱩᱱᱠᱩ ᱠᱚ ᱨᱟᱹᱥᱠᱟᱹᱭᱟ ᱟᱸᱜᱟᱽ ᱜᱮᱭᱟ ᱚᱠᱟ ᱥᱩᱢᱚᱭ ᱫᱚ
ᱦᱮᱸ ᱟᱸᱜᱟᱜ ᱜᱮᱭᱟ ᱚᱱᱠᱟ ᱜᱮ ᱟᱞᱮ ᱠᱚᱨᱮ ᱦᱚᱸ ᱱᱚᱣᱟ ᱧᱮᱞ ᱠᱟᱱᱟ ᱟᱞᱮ ᱟᱹᱛᱩ ᱠᱚ ᱨᱮ ᱦᱚᱸ ᱦᱳᱭᱛᱳ ᱡᱟᱦᱟᱸ ᱮᱴᱟᱜ ᱠᱚ ᱨᱮᱱ ᱠᱚ ᱦᱮᱡ ᱮᱱᱟ ᱩᱱᱠᱩ ᱠᱳ ᱯᱳᱭᱞᱳ ᱫᱚ ᱟᱫᱚ ᱩᱱᱠᱩ ᱠᱚ ᱟᱲᱟᱜᱟᱫ ᱠᱚᱣᱟ ᱡᱚᱠᱷᱚᱱ ᱦᱟᱸᱜ ᱟᱫᱚ ᱩᱱᱠᱩ ᱫᱚ ᱵᱟᱠ ᱠᱚ ᱛᱟᱦᱮᱱᱟ ᱥᱮ ᱥᱟᱨᱟ ᱜᱷᱟᱹᱲᱤᱡ ᱫᱚ ᱵᱟᱨᱚᱴᱟ ᱮᱴᱟ ᱫᱚ ᱪᱟᱞᱟᱜ ᱜᱮᱭᱟ ᱠᱚ ᱟᱨ ᱩᱱᱫᱚ ᱟᱫᱚ ᱟᱛᱳ ᱨᱮᱱ ᱠᱚᱠᱚ ᱩᱰᱩᱠ ᱮᱱ ᱜᱮ ᱛᱟᱨᱯᱚᱨᱮ ᱩᱱᱠᱩ ᱩᱱᱫᱚ
ᱦᱮᱸ ᱦᱮᱸ ᱢᱟᱱᱮ ᱮᱱᱮᱡ ᱥᱮᱨᱮᱧ ᱫᱚ ᱢᱚᱴᱟᱢᱩᱴᱤ ᱟᱯᱮ ᱚᱱᱛᱮ ᱠᱷᱚᱱᱟᱜ ᱦᱚᱸ ᱢᱟᱱᱮ
ᱦᱮᱸ ᱱᱚᱱ ᱱᱚᱱᱛᱮ ᱦᱚᱸ ᱱᱟᱯᱟᱭ ᱜᱮᱭᱟ ᱮᱱᱮᱡ ᱥᱮᱨᱮᱧ ᱫᱚ ᱢᱮᱱᱟᱜ ᱜᱮᱭᱟ ᱱᱚᱣᱟ ᱡᱚᱛ ᱛᱚ ᱨᱮᱜᱮ ᱵᱟᱯᱞᱟ ᱠᱚᱨᱮ ᱦᱚᱸ ᱫᱚᱝ ᱮᱱᱮᱡ ᱠᱚ ᱢᱟᱱᱮ ᱮᱱᱮᱡ ᱜᱮᱭᱟ ᱠᱚ
ᱛᱩᱢᱫᱟᱹᱜ ᱴᱟᱢᱟᱠ ᱜᱮ ᱪᱚᱞ ᱢᱮᱱᱟᱜ ᱜᱮᱭᱟ ᱛᱩᱢᱫᱟᱹᱜ ᱴᱟᱢᱟᱠ ᱛᱮᱜᱮ ᱮᱱᱮᱡ ᱜᱮᱭᱟ ᱠᱚ ᱠᱤᱪᱷᱩ ᱠᱤᱪᱷᱩ ᱵᱟᱠᱷᱟᱱ ᱢᱟᱱᱮ ᱠᱤᱪᱷᱩ ᱠᱤᱪᱷᱩ ᱡᱟᱭᱜᱟ ᱠᱚᱨᱮ ᱫᱚ ᱢᱮᱱᱟᱜᱼᱟ ᱡᱮᱢᱚᱱ ᱩᱱᱟᱹᱜ ᱛᱩᱢᱫᱟᱹᱜ ᱴᱟᱢᱟᱠ ᱠᱚ ᱠᱤᱱᱛᱩ ᱟᱞᱮ ᱠᱚᱨᱮ ᱫᱚ ᱱᱚᱜᱼᱚᱭ
ᱠᱚ ᱟᱹᱜᱩᱭ ᱮᱫᱟ ᱟᱸᱡᱚᱢᱚᱜ ᱠᱟᱱ ᱜᱮᱭᱟ᱾ ᱚᱱᱠᱟ ᱞᱮᱠᱟᱱ ᱪᱤᱛᱟᱹᱨ ᱥᱮ ᱧᱮᱞ ᱧᱟᱢᱚᱜ ᱠᱟᱱ ᱜᱮᱭᱟ᱾
ᱵᱟᱝ ᱟᱞᱮ ᱠᱚᱨᱮ ᱫᱚ ᱦᱳᱭᱛᱳ ᱟᱹᱜᱩᱭ ᱨᱮᱦᱚᱸ ᱠᱚ ᱡᱚᱠᱷᱚᱱ ᱫᱚ ᱢᱟᱱᱮ ᱯᱮᱲᱟ ᱠᱚᱠᱚ ᱛᱟᱦᱮᱱ ᱜᱮᱭᱟ ᱥᱮ ᱦᱚᱲ ᱠᱚ ᱛᱟᱦᱮᱱ ᱜᱮᱭᱟ ᱩᱱ ᱫᱚ ᱵᱟᱝ ᱠᱚ ᱵᱟᱡᱟᱣ ᱦᱚᱪᱚ ᱠᱚᱜᱮᱭᱟ ᱠᱤᱪᱷᱩ ᱠᱤᱪᱷᱩ ᱢᱟᱱᱮ ᱵᱚᱭᱚᱥᱠᱚ ᱦᱚᱲ ᱠᱚ ᱢᱮᱱᱟᱜ ᱠᱚᱣᱟ ᱩᱱᱠᱩ ᱠᱚ ᱢᱮᱱᱟ ᱵᱟᱡᱟᱣ ᱜᱮ ᱵᱟᱝ ᱜᱟᱱᱟᱜ-ᱟ ᱦᱚᱭᱛᱳ ᱫᱤᱱ ᱵᱮᱲᱟ ᱚᱱᱠᱟᱢ ᱵᱟᱡᱟᱣ ᱵᱟᱲᱟ ᱠᱮᱫᱼᱟ ᱠᱚ ᱛᱟᱨᱯᱚᱨᱮ ᱫᱚ ᱯᱮᱲᱟ ᱠᱚᱠᱚ ᱦᱮᱡ ᱞᱮᱱᱠᱷᱟᱱ ᱫᱚ ᱟᱫᱚ
ᱦᱮᱸ ᱦᱮᱸ ᱚᱱᱟ ᱜᱮ ᱱᱟᱯᱟᱭᱚᱜ-ᱟ ᱵᱟᱠᱷᱟᱡ ᱟᱵᱚᱣᱟᱜ ᱫᱚ ᱟᱵᱚ ᱵᱟᱝ ᱵᱚᱱ ᱥᱟᱵ ᱫᱚᱦᱚᱸ ᱞᱮᱠᱟᱡ ᱫᱚ ᱚᱠᱚᱭᱮ ᱫᱚᱦᱚᱭᱟ ᱦᱮᱸ ᱟᱨ ᱵᱟᱠᱷᱟᱡ ᱚᱠᱚᱭᱮ ᱫᱚᱦᱚᱭ ᱱᱮᱛᱟᱨᱟᱜ ᱡᱤᱱᱤᱥ ᱮᱴᱟᱜ ᱡᱟᱹᱛᱤ ᱪᱷᱟᱛᱤᱠ ᱡᱟᱹᱛᱤ ᱛᱚ ᱟᱨ ᱵᱟᱭ ᱡᱳᱣᱟᱣ ᱫᱚᱦᱚᱭ ᱛᱟᱢᱟ ᱥᱮ
ᱦᱮᱸ ᱩᱱᱤ ᱫᱚ ᱵᱟᱭ ᱫᱚ ᱦᱚᱭᱟ ᱱᱤᱡᱮᱨᱟᱜ ᱫᱚ ᱱᱤᱡᱮ ᱜᱮ ᱧᱮᱞ ᱞᱟᱜᱟᱜᱼᱟ
ᱦᱮᱸ
ᱟᱯᱮ ᱥᱮᱫ ᱛᱟᱦᱚᱞᱮ ᱚᱱᱠᱟ ᱢᱟᱭᱤᱠ ᱠᱚᱫᱚ ᱢᱮᱱᱟᱜ ᱜᱮᱭᱟ ᱥᱮ ᱵᱟᱝ ᱵᱟᱠᱷᱟᱱ ᱱᱤᱛᱚᱜ ᱢᱟ ᱯᱨᱟᱭ ᱡᱟᱭᱜᱟ ᱨᱮᱜᱮ ᱧᱮᱞᱚᱜ ᱠᱟᱱᱟ ᱡᱮᱠᱳᱱᱳ ᱦᱩᱰᱤᱧ ᱦᱩᱰᱤᱧ ᱢᱟᱱᱮ ᱚᱱᱩᱥᱴᱷᱟᱱ ᱦᱩᱭᱩᱜ ᱠᱟᱱ ᱨᱮᱦᱚᱸ ᱢᱟᱭᱤᱠ ᱫᱚ ᱛᱟᱦᱮᱟᱸᱱ ᱠᱟᱱ ᱜᱮᱭᱟ᱾
ᱦᱮᱸ ᱢᱟᱭᱤᱠ ᱫᱚ ᱢᱮᱱᱟᱜᱼᱟ ᱢᱮᱱᱟᱜ ᱫᱚ ᱵᱟᱝ ᱫᱚ ᱵᱟᱝ ᱟᱫᱚ ᱱᱚᱣᱟ ᱠᱚᱨᱮ ᱫᱚ ᱵᱟᱦᱟ ᱥᱚᱦᱨᱟᱭ ᱢᱟᱱᱮ ᱚᱱᱠᱟ ᱟᱵᱚ ᱡᱟᱦᱟᱸ ᱦᱚᱲᱟᱜ ᱟᱨᱠᱤ ᱯᱚᱨᱚᱵᱽ ᱯᱩᱱᱟᱹᱭ ᱠᱚ ᱢᱮᱱᱟᱜᱼᱟ ᱚᱱᱟ ᱠᱚᱨᱮ ᱫᱚ ᱢᱟᱱᱮ ᱩᱱᱟᱹᱜ ᱮᱠᱴᱟ ᱫᱚ ᱟᱹᱜᱩ ᱫᱚ